ᱦᱮᱞᱳ
ᱦᱮᱸ ᱡᱟᱦᱟᱨ ᱜᱮ ᱜᱚᱢᱠᱮ᱾
ᱦᱳᱭ ᱦᱳᱭ ᱜᱚᱢᱠᱮ ᱡᱚᱦᱟᱨ ᱜᱮ ᱥᱟᱹᱜᱩᱱ ᱥᱤᱝᱜᱟᱹᱲ᱾
ᱦᱩᱸ ᱪᱮᱫ ᱞᱮᱠᱟ ᱵᱮᱥ ᱵᱟᱲᱟᱜᱮ?
ᱦᱮᱸ ᱱᱚᱜᱚᱭ ᱛᱚᱦᱟᱸᱜ ᱴᱷᱤᱠ ᱴᱷᱟᱠ ᱜᱮ ᱡᱚᱛᱚᱣᱟᱜ ᱜᱮ ᱚᱱᱠᱟᱱᱟᱜ ᱡᱟᱦᱱᱟᱜ ᱚᱥᱩᱵᱤᱫᱷᱟ ᱠᱚᱫᱚ ᱪᱮᱫ ᱦᱚᱸ ᱱᱟᱯᱟᱭ ᱜᱮ ᱪᱟᱞᱟᱜ ᱠᱟᱱᱟ ᱟᱹᱵᱤᱱ ᱥᱮᱫ ᱪᱮᱫ ᱞᱮᱠᱟ ᱟᱵᱤᱱᱟᱜ ᱡᱚᱛᱚ ᱴᱷᱤᱠ ᱜᱮᱭᱟ
ᱦᱮᱸ ᱱᱟᱯᱟᱭ ᱜᱮ ᱢᱮᱱᱟᱜ ᱞᱮᱭᱟ ᱦᱩᱸ
ᱻ ᱟᱨ ᱢᱟᱥᱮ ᱛᱟᱦᱚᱞᱮ ᱠᱷᱚᱵᱚᱨ ᱠᱚ ᱠᱟᱛᱷᱟ ᱠᱚ ᱢᱟᱥᱮ ᱞᱟᱹᱭ ᱵᱤᱱ ᱟᱹᱵᱤᱱ ᱪᱮᱫᱟᱜ ᱜᱮ ᱪᱮᱫ ᱠᱚ ᱚᱱᱠᱟᱱᱟᱜ ᱢᱮᱱᱟᱜᱼᱟ ᱱᱟᱣᱟ ᱱᱟᱜ ᱠᱚ ᱢᱟᱨᱮᱱᱟᱜ ᱠᱚ
ᱦᱮᱸ ᱱᱟᱣᱟᱱᱟᱜᱟᱜ ᱠᱚᱫᱚ ᱟᱪᱪᱷᱟ ᱠᱟᱹᱴᱤᱡ ᱞᱤᱧ ᱠᱩᱞᱤ ᱞᱮᱵᱮᱱᱜᱮ ᱦᱟᱸᱜ ᱛᱯᱚᱨ ᱟᱹᱞᱤᱧ ᱦᱟᱸᱜ ᱞᱤᱧ ᱞᱟᱹᱭ ᱞᱟᱹᱭ ᱠᱮᱫ ᱜᱤᱧ ᱨᱚᱲ ᱛᱚ ᱥᱟᱯᱷᱟ ᱦᱤᱡᱩᱜ ᱠᱟᱱᱟ ᱥᱮ?
ᱦᱮᱸ ᱦᱮᱸ ᱨᱚᱲ ᱠᱚ ᱡᱚᱛᱚ ᱥᱟᱯᱷᱟ ᱜᱮ ᱟᱹᱰᱤ ᱪᱮᱦᱨᱟ᱾
ᱦᱮᱸ ᱟᱵᱮᱱᱟᱜ ᱦᱚᱸ ᱮᱠᱫᱚᱢ ᱥᱟᱯᱷᱟ ᱜᱮ ᱦᱤᱡᱩᱜ ᱠᱟᱱᱟ ᱢᱚᱸᱡᱽ ᱜᱮ᱾
ᱦᱮᱸ ᱢᱟ
ᱦᱮᱸ ᱛᱚ ᱞᱟᱹᱭ ᱵᱮᱱ ᱛᱷᱚᱲᱟ ᱚᱱᱟ ᱦᱮᱸ ᱟᱵᱩ ᱪᱮᱫ ᱱᱚᱜᱼᱚᱭ ᱯᱷᱳᱱ ᱵᱚᱱ ᱱᱤᱛᱚᱜ ᱵᱚᱱ ᱵᱮᱵᱚᱦᱟᱨ ᱫᱟᱥᱮ
ᱦᱚᱸ
ᱥᱮ ᱟᱵᱚ ᱥᱟᱱᱛᱟᱞ ᱥᱚᱢᱟᱡᱽ ᱨᱮ ᱟᱵᱚ ᱴᱷᱮᱡ ᱠᱚᱦᱚᱸ ᱯᱷᱳᱱ ᱢᱮᱱᱟᱜᱼᱟ ᱥᱟᱱᱟᱢ ᱢᱟᱹᱱᱢᱤ ᱴᱷᱮᱱ ᱯᱳᱚᱱ ᱢᱮᱱᱟᱜᱼᱟ᱾ ᱛᱚ ᱟᱵᱚ ᱥᱟᱱᱛᱟᱞ ᱥᱚᱢᱟᱡ ᱨᱮ ᱱᱤᱭᱟᱹ ᱯᱷᱳᱱ ᱦᱮᱡ ᱠᱟᱛᱮᱜ ᱥᱮ ᱤᱱᱴᱟᱨᱱᱮᱴ ᱦᱮᱡ ᱠᱟᱛᱮᱜ ᱛᱚ ᱪᱮᱫ ᱟᱵᱚᱣᱟᱜ ᱡᱤᱭᱚᱱ ᱨᱮ ᱠᱤᱪᱷᱩ ᱵᱮᱱᱤᱯᱷᱤᱴ ᱡᱟᱸᱦᱟ ᱦᱩᱭᱩᱜ ᱠᱟᱱᱟ ᱚᱱᱟ ᱠᱚ ᱠᱟᱹᱴᱤᱡ ᱞᱟᱹᱭ ᱵᱮᱱ ᱥᱮ ᱟᱵᱮᱱ
ᱟᱪᱪᱷᱟ ᱦᱮᱸ ᱟᱵᱚᱣᱟᱜ ᱥᱚᱢᱟᱡ ᱛᱟᱞᱟᱛᱮ ᱯᱷᱳᱱ ᱦᱮᱡ ᱠᱟᱛᱮᱜ ᱪᱮᱫ ᱵᱚᱫᱞᱟᱣ ᱦᱮᱡ ᱟᱠᱟᱱᱟᱼ ᱥᱮ ᱪᱮ
ᱦᱮᱸ
ᱦᱳᱭ ᱟᱹᱰᱤ ᱱᱟᱯᱟᱭ ᱦᱟᱸᱜ ᱠᱩᱠᱞᱤ ᱜᱮ ᱠᱟᱱᱟ ᱡᱟᱭᱦᱳᱠ ᱦᱟᱸᱜ ᱠᱷᱟᱴᱚ ᱢᱟᱪ ᱞᱟᱹᱭ ᱠᱟᱜ
ᱱᱚᱣᱟ ᱛᱮᱫᱚ ᱧᱮᱞ ᱜᱟᱱᱚᱜᱼᱟ ᱡᱟᱦᱟᱸ ᱯᱷᱳᱱ ᱦᱮᱡ ᱠᱟᱛᱮᱜ ᱫᱚ ᱟᱹᱰᱤ ᱨᱚᱠᱚᱢ ᱟᱹᱰᱤ ᱠᱤᱪᱷᱩ ᱡᱤᱱᱤᱥ ᱪᱟᱞᱟᱜ ᱨᱩ ᱫᱚ ᱵᱟᱝ ᱠᱟᱱᱟ ᱡᱮ ᱟᱵᱚᱣᱟᱜ ᱥᱚᱢᱟᱡ ᱨᱮᱜᱮ ᱡᱷᱚᱛᱚ ᱥᱚᱢᱟᱡ ᱜᱮ ᱵᱮᱥ ᱯᱟᱨᱚᱢ ᱫᱤᱥᱚᱢ ᱵᱚᱨᱚᱢ ᱦᱚᱲ ᱥᱟᱞᱟᱜ ᱵᱚᱱ ᱡᱚᱯᱲᱟᱣ ᱫᱟᱲᱮᱭᱟᱜ ᱠᱟᱱᱟ ᱡᱟᱦᱟᱸ ᱞᱮᱠᱟ ᱱᱚᱜᱼᱚᱭ ᱱᱤᱛ ᱦᱟᱹᱵᱤᱡ ᱟᱹᱵᱤᱱ ᱥᱟᱞᱱᱟᱜ ᱞᱤᱧ ᱡᱚᱯᱲᱟᱣ ᱟᱠᱟᱱᱟ ᱥᱟᱺᱜᱤᱧ ᱦᱟᱸᱜ ᱦᱮᱸ ᱥᱮ ᱱᱚᱝᱠ ᱜᱮ ᱛᱟᱨᱯᱚᱨᱮ ᱠᱷᱟᱴᱚ ᱢᱟᱨᱟᱝ ᱠᱟᱛᱷᱟ ᱠᱚᱵᱚᱱ ᱵᱟᱲᱟᱭ ᱫᱟᱲᱮᱭᱟᱜ ᱠᱟᱱᱟ ᱟᱨᱦᱚᱸ ᱥᱟᱶ ᱥᱟᱶᱛᱮ ᱡᱟᱦᱟᱸ ᱱᱤᱛᱚᱜ ᱟᱵᱚᱣᱟᱜ ᱢᱤᱫᱴᱟᱝ ᱪᱮᱫ ᱵᱟᱠᱚ ᱞᱟᱹᱭᱟ ᱢᱚᱰᱼᱼ ᱱᱮᱛᱟᱨ ᱨᱮᱱ ᱡᱩᱜᱽ ᱨᱮᱱ ᱱᱮᱛᱟᱨ ᱨᱮᱱ ᱜᱤᱫᱽᱨᱟᱹ ᱠᱚᱵᱤᱱ ᱧᱮᱞ ᱞᱮᱠᱚ ᱠᱷᱟᱱ ᱟᱹᱰᱤ ᱠᱚ ᱤᱱᱴᱮᱞᱤᱡᱮᱱᱴᱼᱟ ᱦᱩᱰᱤᱧ ᱦᱩᱰᱤᱧ ᱜᱤᱫᱽᱨᱟᱹ ᱜᱮ᱾ ᱮᱲᱮ ᱫᱟᱲᱮᱭᱟ ᱢᱮᱱᱠᱷᱟᱱ ᱟᱵᱚ ᱚᱠᱛᱚ ᱨᱮᱫᱚ ᱵᱟᱞᱮ ᱛᱟᱦᱮᱸ ᱠᱟᱱᱟ ᱵᱚᱦᱩᱛ ᱩᱫᱷᱟᱹᱨ ᱛᱟᱦᱮᱸ ᱠᱟᱱᱟ ᱵᱚ ᱟᱵᱚ ᱞᱟᱹᱭ ᱞᱮᱠᱷᱟᱱ ᱮᱠᱞᱟ ᱠᱟᱹᱴᱤᱡ ᱨᱮ ᱥᱤᱛᱩᱝ ᱫᱤᱱ ᱫᱚ ᱱᱚᱝᱠᱟ ᱮᱠ ᱰᱮᱲ ᱠᱤᱞᱳᱢᱤᱴᱟᱨ ᱦᱚᱸ ᱵᱟᱵᱤᱱ ᱪᱟᱞᱟᱣ ᱫᱟᱲᱮᱭᱟᱜᱼᱟ ᱱᱚᱣᱟ ᱴᱟᱞᱟ ᱠᱷᱚᱱ ᱦᱟᱱᱟ ᱴᱚᱞᱟ ᱪᱟᱞᱟᱣ ᱦᱚᱸ ᱵᱚᱛᱚᱨ ᱵᱩᱡᱷᱟᱹᱜ ᱛᱟᱦᱮᱸᱜᱼᱟ᱾
ᱦᱮᱸ
ᱟᱫᱚ ᱦᱳᱭ ᱢᱮᱱᱠᱷᱟᱱ ᱫᱚ ᱱᱚᱣᱟ ᱠᱚᱫᱚ ᱪᱮᱫ ᱛᱟᱦᱮᱸ ᱠᱟᱱᱟ ᱥᱮ ᱟᱵᱚᱣᱟᱜ ᱴᱷᱮᱱ ᱞᱤᱢᱤᱴ ᱨᱮᱱᱟᱜ ᱡᱟᱦᱟᱸᱱᱟᱜ ᱜᱮ ᱵᱟᱲᱟᱭ ᱡᱤᱱᱤᱥ ᱚᱱᱠᱟ ᱞᱤᱢᱤᱴ ᱨᱮ ᱛᱟᱦᱮᱸ ᱠᱟᱱᱟ ᱡᱟᱦᱟᱸ ᱟᱵᱚᱨᱮᱱ ᱦᱟᱯᱲᱟᱢ ᱠᱚ ᱥᱮ ᱟᱵᱚᱨᱮᱱ ᱵᱟᱵᱟᱭᱠᱚ ᱞᱟᱹᱭ ᱠᱚ ᱛᱟᱦᱮᱸᱫ ᱢᱮᱱᱠᱷᱟᱱ ᱱᱤᱛ ᱡᱟᱦᱟᱸ ᱢᱳᱚᱵᱟᱭᱤᱞ ᱦᱮᱡ ᱟᱠᱟᱱᱟ ᱢᱳᱚᱵᱟᱭᱤᱞ ᱦᱮᱡ ᱠᱟᱛᱮᱜ ᱠᱟᱹᱴᱤᱡ ᱠᱟᱹᱴᱤᱡ ᱜᱤᱫᱽᱨᱟᱹ ᱦᱟᱸᱜ ᱵᱚᱦᱚᱜ ᱨᱮ ᱱᱟᱣᱟ ᱱᱟᱣᱟ ᱡᱤᱱᱤᱥ ᱥᱮ ᱵᱷᱚᱨᱡᱟᱣᱮᱫᱼᱟ ᱟᱨ ᱩᱱᱠᱩ ᱠᱚ ᱟᱭᱢᱟ ᱤᱱᱴᱮᱞᱤᱡᱮᱱᱴ ᱮ ᱛᱮᱭᱟᱨᱮᱫ ᱠᱚᱣᱟ ᱡᱟᱦᱟᱸ ᱫᱚ ᱢᱟᱱᱮ ᱱᱤᱛᱚᱜ ᱦᱩᱰᱤᱧ ᱦᱩᱰᱤᱧ ᱜᱤᱫᱽᱨᱟᱹ ᱱᱚᱝᱠᱟᱱ ᱠᱟᱛᱷ ᱞᱟᱹᱭ ᱟᱵᱤᱱᱟᱭ ᱥᱮ ᱢᱮᱛᱟᱵᱮᱱ ᱠᱟᱱᱤᱧ ᱟᱵᱤᱱ ᱩᱱᱤ ᱥᱟᱟᱜ ᱠᱟᱛᱷᱟ ᱵᱟᱟᱹᱵᱤᱱ ᱫᱟᱲᱮᱭᱟᱜ ᱱᱚᱼᱚᱝᱠᱟᱱ ᱟᱨ ᱢᱟᱱᱮ ᱞᱟᱹᱭ ᱞᱮᱫ ᱠᱷᱟᱱ ᱫᱚ ᱟᱵᱚᱣᱟᱜ ᱡᱤᱵᱚᱱ ᱮ ᱵᱚᱫᱚᱞ ᱩᱛᱟᱹᱨ ᱠᱟᱜ ᱟᱨ ᱟᱹᱰᱤ ᱜᱮ ᱞᱟᱥᱮᱨ ᱠᱟᱫ ᱵᱚᱱᱟ ᱱᱚᱶᱟ ᱯᱷᱳᱱ ᱤᱫᱤ ᱠᱟᱛᱮ ᱱᱤᱭᱟᱹ ᱜᱮᱞᱤᱧ ᱢᱮᱱᱟᱜ ᱟᱵᱤᱱ ᱩᱭᱦᱟᱹᱨ ᱠᱚ ᱢᱮᱱᱟᱜ ᱠᱷᱟᱱ ᱱᱚᱝᱠᱟᱱᱟᱜ ᱡᱟᱦᱟᱸ ᱵᱤᱱ ᱩᱭᱦᱟᱹᱨ ᱠᱷᱟᱜ ᱠᱷᱟᱜ ᱵᱤᱱ
ᱦᱮᱸ ᱟᱹᱰᱤ ᱵᱮᱥ ᱟᱹᱰᱤ ᱢᱚᱸᱡᱽ ᱜᱮᱵᱚᱱ ᱞᱟᱹᱭ ᱠᱮᱫᱟ ᱦᱳᱭ ᱚᱱᱠᱟᱜᱮ ᱢᱟᱱᱮ ᱯᱷᱳᱱ ᱟᱵᱚ ᱛᱤᱱᱤᱝ ᱟᱫᱚᱢ ᱦᱚᱲ ᱫᱚᱠᱚ ᱵᱟᱹᱲᱤᱡ ᱞᱟᱹᱜᱤᱫ ᱜᱮᱠᱚ ᱵᱮᱵᱚᱦᱟᱨᱮᱫᱟ ᱟᱨ ᱵᱷᱟᱜᱤ ᱞᱟᱹᱜᱤᱫ ᱦᱚᱸ ᱦᱳᱭ ᱥᱮ
ᱦᱳᱭ
ᱡᱟᱦᱟᱸᱭᱟᱭ ᱵᱷᱟᱜᱤ ᱞᱟᱹᱜᱤᱫ ᱵᱮᱵᱚᱦᱟᱨᱟ ᱫᱟᱭ ᱩᱱᱤ ᱞᱟᱹᱜᱤᱫ ᱫᱚ ᱵᱷᱟᱜᱤ ᱜᱮ ᱛᱟᱨᱯᱚᱨ ᱞᱟᱦᱟ ᱛᱚᱵᱮ ᱞᱟᱦᱟᱛᱮ ᱧᱮᱞ ᱵᱮᱱ ᱦᱮᱸ ᱠᱩ ᱱᱤᱛᱚᱜ ᱡᱮᱢᱚᱱ ᱦᱚᱭ ᱛᱚ ᱡᱟᱦᱟᱸ ᱛᱤᱱᱟᱹᱜ ᱥᱟᱺᱜᱤᱧ ᱨᱮ ᱛᱟᱦᱮᱱ ᱨᱮ
ᱦᱚᱸ
ᱠᱚᱞ ᱞᱟᱜᱟᱣ ᱟᱠᱟᱫ ᱥᱮ ᱱᱟᱢᱵᱟᱨ ᱰᱟᱭᱮᱞ ᱟᱠᱟᱫ ᱥᱮ ᱜᱤ ᱩᱱᱤ ᱥᱟᱛᱮᱜ ᱢᱟᱱᱮ ᱨᱚᱲ ᱫᱟᱲᱮᱭᱟᱜ ᱵᱮᱱ ᱞᱟᱦᱟ ᱛᱮᱫᱚ ᱚᱱᱟ ᱡᱤᱱᱤᱥ ᱫᱚ ᱵᱟᱝ ᱛᱟᱦᱮᱸᱠᱟᱱᱟ ᱞᱟᱦᱟ ᱛᱮᱫᱚ ᱪᱮᱫ ᱛᱟᱦᱮᱸ ᱠᱟᱱᱟ ᱪᱤᱴᱷᱤ ᱠᱚᱠᱚ ᱚᱞᱮᱫ ᱛᱟᱦᱮᱱᱟ ᱡᱟᱦᱱᱟᱜ ᱜᱮ ᱞᱟᱹᱭ ᱨᱮᱭᱟᱜ ᱛᱟᱦᱮᱸᱱᱟ
ᱟᱨ ᱵᱟᱝᱠᱷᱟᱱ ᱥᱩᱨ ᱥᱩᱯᱩᱨ ᱫᱚ ᱡᱟᱦᱟᱸᱭ ᱦᱚᱲ ᱠᱚ ᱵᱷᱮᱡᱟ ᱠᱚ ᱛᱟᱦᱮᱸᱫᱼᱟ ᱡᱟᱦᱟᱱᱟᱜ ᱠᱷᱚᱵᱚᱨ ᱠᱚ ᱞᱟᱹᱭ ᱵᱟᱯᱞᱟ ᱵᱷᱟᱸᱰᱟᱱ ᱜᱩᱡᱩᱜ ᱵᱩᱨᱩ ᱠᱚᱨᱮᱱᱟᱜ ᱮᱢᱟᱱ ᱛᱮᱢᱟᱱ
ᱮᱵᱟᱨᱮ ᱥᱟᱺᱜᱤᱧ ᱡᱩᱫᱤ ᱛᱟᱦᱮᱱᱟ ᱛᱚ ᱚᱱᱟ ᱪᱟᱞᱟᱜ ᱠᱟᱱ ᱛᱟᱦᱮᱱᱟ ᱢᱤᱫ ᱢᱟᱥ ᱵᱟᱨ ᱢᱟᱥ ᱯᱮ ᱢᱟᱥ ᱞᱟᱜᱟᱜ ᱠᱟᱱ ᱛᱟᱦᱮᱱᱟ ᱡᱟᱜᱮ ᱦᱳᱠᱚ ᱚᱱᱟ ᱠᱚ ᱱᱤᱛᱚᱜ ᱟᱵᱚ ᱵᱮᱱᱤᱯᱩᱫ ᱦᱩᱭ ᱟᱠᱟᱱᱟ ᱱᱤᱛᱚᱜ ᱟᱵᱚ ᱟᱨ ᱟᱨ ᱢᱤᱫ ᱴᱮᱱ ᱠᱟᱱᱟ ᱤᱱᱴᱟ. ᱨᱱᱮᱴ ᱢᱟᱱᱮ ᱡᱟᱦᱟᱸ ᱟᱵᱚ ᱱᱤᱛᱚᱜ ᱱᱚᱜᱼᱚᱭ ᱱᱤᱭᱟᱹ ᱦᱚᱸ ᱱᱮᱴ ᱢᱟᱫᱷᱚᱢ ᱛᱮᱜᱮ ᱱᱚᱜᱼᱚᱭ ᱨᱚᱲ ᱦᱩᱭᱩᱜ ᱠᱟᱱᱟ ᱮᱯ ᱢᱟᱫᱽᱭᱚᱢ ᱛᱮ ᱦᱟᱸᱜ ᱤᱱᱴᱟ. ᱨᱱᱮᱴ ᱟᱵᱚ ᱱᱤᱛ ᱤᱭᱩᱴᱩᱵ ᱠᱷᱚᱱ ᱥᱮ ᱚᱱᱮᱠ ᱠᱤᱪᱷᱩ ᱵᱚᱱ ᱵᱟᱲᱟᱭ ᱫᱟᱲᱮᱭᱟᱜ ᱠᱟᱱᱟ ᱥᱮ ᱡᱟᱦᱟᱸᱭ ᱜᱮ ᱥᱳᱥᱟᱞ ᱢᱤᱰᱤᱭ ᱜᱟᱹᱴᱭᱟᱹ ᱨᱮᱠᱚ ᱠᱟᱹᱢᱤᱭ ᱫᱟᱠᱚ ᱱᱤᱭᱟᱹ ᱤᱱᱴᱟ. ᱨᱱᱮᱴ ᱛᱷᱩᱨᱩ ᱛᱮᱜᱮ ᱱᱤᱭᱟᱹ ᱯᱷᱳᱱ ᱛᱮᱜᱮ ᱛᱚᱠᱷᱳᱱ ᱫᱚ ᱟᱹᱰᱤ ᱜᱤ ᱥᱮ ᱤᱱᱴᱟ. ᱨᱱᱮᱴ ᱱᱤᱛᱚᱜ ᱫᱚᱢᱮᱜᱮ ᱟᱵᱚ ᱵᱮᱱᱤᱯᱷᱤᱴ ᱟᱵᱚ ᱞᱟᱹᱜᱤᱫ ᱦᱩᱭ ᱟᱠᱟᱱᱟ ᱠᱷᱟᱞᱤ ᱱᱤᱭᱟᱹ ᱜᱮ ᱠᱟᱱᱟ ᱡᱮ ᱵᱟᱹᱲᱤᱡ ᱞᱟᱹᱜᱤᱫ ᱟᱞᱚ ᱠᱚ ᱵᱮᱵᱚᱦᱟᱨ ᱢᱟ ᱵᱟᱹᱲᱤᱡ ᱞᱟᱹᱜᱤᱫ ᱜᱮᱠᱚ ᱵᱮᱵᱚᱦᱟᱨ ᱠᱟᱜ ᱥᱮ ᱜᱮᱛᱚ ᱠᱤᱱᱛᱩᱚ ᱢᱟᱱᱮ ᱵᱟᱹᱲᱤᱡ ᱥᱡ ᱜᱮᱭ ᱪᱟᱞᱟᱜᱼᱟ ᱚᱱᱟ ᱫᱚ ᱵᱷᱟᱜᱤ ᱥᱮᱫ ᱫᱚ ᱵᱟᱝ ᱪᱟᱞᱟᱜᱼᱟ ᱦᱚᱭ
ᱦᱮᱸ ᱚᱱᱟ ᱫᱚ ᱥᱟᱹᱨᱤ ᱠᱟᱛᱷᱟ ᱜᱮ ᱠᱟᱱᱟ ᱵᱟᱹᱲᱤᱡ ᱞᱟᱹᱜᱤᱫ ᱵᱮᱵᱚᱦᱟᱨ ᱞᱮᱠᱷᱟᱱ ᱫᱚ ᱵᱟᱹᱲᱤᱡ ᱥᱮᱱ ᱜᱮ ᱪᱟᱞᱟᱜᱼᱟ ᱟᱨ ᱱᱚᱶᱟ ᱛᱮ ᱟᱹᱰᱤ ᱠᱤᱪᱷᱩᱜ ᱜᱮ ᱱᱩᱠᱥᱟᱱ ᱦᱩᱭᱩᱜᱼᱟ ᱯᱩᱭᱥᱟᱹ ᱴᱟᱠᱟ ᱠᱚᱨᱮᱱᱟᱜ ᱥᱮ ᱟᱹᱵᱤᱱᱟᱜ ᱡᱟ. ᱨᱩᱨᱤ ᱥᱮᱛ ᱟᱹᱰᱤᱜᱟᱱ ᱞᱟᱹᱠᱛᱤᱭᱟᱱ ᱠᱟᱜᱚᱡᱽ ᱠᱚ ᱦᱟᱱᱛᱮ ᱱᱟᱛᱮᱜ ᱛᱟᱵᱮᱱᱟ ᱮᱢᱟᱱ ᱛᱮᱢᱟᱱ ᱟᱨᱚ ᱨᱚᱠᱚᱢᱟᱜ
ᱦᱮᱸ
ᱦᱳᱭ ᱚᱱᱮ ᱚᱱᱠᱟᱜᱮ ᱟᱹᱰᱤ ᱠᱤᱪᱷᱩ
ᱦᱮᱸ
ᱟᱨ ᱱᱮᱛᱟᱨ ᱢᱟ ᱯᱷᱨᱚᱰ ᱠᱚᱞ ᱠᱚᱦᱚᱸ ᱟᱹᱰᱤ ᱡᱟᱹᱥᱛᱤ ᱦᱤᱡᱩᱜ ᱠᱟᱱᱟ ᱛᱚ ᱦᱟᱱᱟ ᱱᱷᱚᱶᱟ ᱮᱱᱠᱷᱟᱱ ᱟᱹᱰᱤ ᱢᱟᱱᱮ ᱱᱚᱝᱠᱟᱱ ᱱᱚᱝᱠᱟᱱ ᱯᱷᱚᱨᱚᱰ ᱦᱤᱡᱩᱜ ᱠᱟᱱᱟ ᱱᱮᱛᱟᱨ ᱟᱹᱵᱤᱱ ᱵᱟᱵᱤᱱ ᱩᱯᱨᱩᱢ ᱫᱟᱲᱮᱭᱟᱜᱼᱟ ᱛᱤᱱ ᱵᱷᱳᱨ ᱟᱵᱤᱱᱟᱜ ᱵᱷᱟᱜᱤ ᱩᱭᱦᱟᱹᱨ ᱵᱷᱟᱜᱤ ᱜᱮᱭᱟᱱ ᱵᱟᱝ ᱛᱟᱦᱮᱸᱱᱟ ᱩᱱ ᱦᱚᱸ ᱵᱟᱝ ᱵᱤᱱ ᱩᱯᱨᱩᱢ ᱫᱟᱲᱮᱭᱟᱜᱼᱟ ᱟᱨ ᱟᱵᱚᱣᱟᱜ ᱥᱚᱢᱡᱽ ᱨᱮᱦᱚᱸ ᱩᱱᱟᱹᱜ ᱦᱚᱲ ᱵᱟᱝᱠᱚ ᱵᱟᱲᱟᱭ ᱜᱮᱭᱟ ᱮᱱᱠᱷᱟᱱ ᱱᱚᱜᱼᱚ ᱟᱹᱰᱤᱜᱟᱱ ᱦᱚᱲ ᱚᱱᱟᱛ ᱯᱷᱤᱨᱤ ᱨᱤᱪᱟᱨᱡᱽ ᱨᱮᱱᱟᱜ ᱢᱤᱫ ᱴᱟᱝ ᱦᱚᱣᱟᱴᱥᱮᱯ ᱠᱚᱨᱮ ᱠᱚ ᱠᱩᱞ ᱵᱟᱲᱟᱭᱟᱫᱟ ᱟᱹᱰᱤ ᱡᱳᱨ ᱟᱫᱚ ᱚᱱᱟ ᱠᱚᱜᱮ ᱟ ᱡᱷᱟᱹᱞᱤ ᱨᱮᱠᱚ ᱯᱟᱥᱟᱣ ᱦᱚᱪᱚᱜ ᱠᱟᱱᱟ
ᱦᱮᱸ ᱦᱳᱭ ᱦᱳᱭ ᱦᱮᱸ ᱚᱱᱰᱮ ᱠᱷᱚᱟᱜ ᱢᱳᱵᱟᱭᱤᱞ ᱚᱱᱠᱟ ᱦᱮᱡ ᱵᱟᱲᱟ ᱣᱟᱠᱟᱱ ᱟᱫᱚ ᱟᱵᱮᱱ ᱴᱮᱫ ᱟᱵᱮᱱ ᱴᱮᱱ ᱞᱤᱧ ᱟᱸᱡᱚᱢ ᱠᱮᱫ ᱛᱮ ᱟᱫᱚᱮ ᱟᱹᱞᱤᱧ ᱫᱚ ᱢᱟᱱᱮ ᱢᱤᱫ ᱦᱚᱲ ᱯᱷᱮᱥᱵᱩᱠ ᱨᱮ ᱟᱯᱞᱳᱰᱛ ᱢᱮ ᱟᱨ ᱟᱫᱚ ᱩᱱᱤ ᱢᱮᱱᱫᱟ ᱠᱷᱚᱵᱚᱨ ᱠᱷᱚᱵᱚᱨ ᱤᱭᱟᱹᱜ ᱠᱟᱱᱟ ᱟᱫᱚ ᱱᱚᱜᱼᱚᱭ ᱛᱮᱦᱮᱧ ᱵᱮᱱ ᱞᱟᱹᱭ ᱠᱮᱫ ᱜᱚᱴᱟ ᱜᱮ ᱯᱟᱥᱱᱟᱣ ᱟᱠᱟᱱᱟ ᱚᱱᱟ ᱡᱤᱡ ᱫᱚ
ᱦᱚᱭ ᱵᱟᱝᱟᱦᱟ ᱢᱮ ᱴᱟᱝ ᱜᱩᱨᱩᱯ ᱨᱮ ᱢᱱᱟᱞᱤᱭᱟ ᱥᱟᱱᱛᱷᱟᱤ ᱨᱟᱡᱽᱱᱤᱛᱤ ᱟᱠᱷᱲᱟ ᱨᱮ ᱦᱮᱸᱥ ᱟᱫᱚ ᱚᱸᱰᱮ ᱜᱮ ᱢᱤᱫᱴᱟᱝ ᱚᱭᱮᱥᱴ ᱵᱮᱝᱜᱚᱞ ᱨᱤᱱᱤᱡ ᱠᱚᱲᱟ ᱜᱤᱫᱽᱨᱟᱹ ᱜᱮ ᱩᱱᱤ ᱚᱱᱟ ᱠᱚ ᱥᱚᱠᱛᱚᱭ ᱯᱳᱥᱴ ᱞᱮᱫ ᱛᱟᱦᱮᱸᱱᱟ ᱦᱮᱸᱥᱮ ᱟᱫᱚ ᱩᱱᱤ ᱫᱚ ᱱᱤᱡᱮ ᱫᱚ ᱵᱟᱭ ᱯᱳᱥ ᱮᱼᱟ ᱩᱱᱤᱭᱟᱜ ᱦᱣᱟᱴᱥᱮᱯ ᱫᱚ ᱴᱳᱴᱟᱞᱤ ᱠᱚ ᱦᱮᱠ ᱟᱠᱟᱫ ᱛᱟᱭ ᱛᱟᱦᱮᱸᱫ ᱚᱱᱠᱟᱱᱟᱜ ᱠᱟᱭ ᱴᱷᱮᱱ ᱢᱮᱥᱡᱽ ᱦᱮᱡ ᱦᱳᱭ ᱚᱱᱠᱟᱱᱟᱜ ᱢᱮᱥᱡᱽ ᱦᱮᱡ ᱞᱮᱱ ᱛᱟᱦᱮᱸᱜᱼᱟ ᱚᱱᱟ ᱞᱤᱝᱠ ᱨᱮ ᱫᱟᱵᱟᱣ ᱟᱡ ᱫᱚ ᱵᱟᱭ ᱴᱷᱤᱠᱟᱹ ᱫᱟᱲᱮᱭᱟᱜ ᱠᱟᱱᱟ ᱤᱧᱟᱹᱜ ᱱᱚᱢᱵᱚᱨ ᱛᱮᱤᱧ ᱴᱷᱮᱱ ᱢᱮᱥᱮᱡ ᱪᱟᱞᱟᱜ ᱠᱟᱱᱟ ᱮᱱᱠᱷᱟᱱ ᱩᱱᱟᱜ ᱱᱚᱢᱵᱚᱨ ᱥᱚᱠ ᱜᱨᱩᱯ ᱨᱮ ᱢᱮᱥᱮᱡᱽ ᱦᱤᱡᱩᱜ ᱠᱟᱱᱟ ᱮᱥ ᱵᱤ ᱟᱭ ᱪᱮᱫ ᱠᱚ ᱩᱞᱴᱟᱹ ᱯᱟᱞᱴᱟᱣ ᱚᱞ ᱠᱟᱛᱮ ᱮᱱᱠᱷᱟᱱ ᱟ ᱩᱱᱤ ᱞᱳᱴᱮᱯ ᱛᱮᱞᱤᱧ ᱢᱮᱥᱮᱡᱟᱫᱮᱭᱟ ᱢᱮᱛ ᱠᱟᱱᱟᱞᱤᱧ ᱵᱚᱭᱟ ᱟᱟᱜ ᱦᱣᱟᱴᱥᱮᱯ ᱛᱟᱢ ᱦᱮᱠ ᱟᱠᱟᱱᱟ ᱟᱫᱚᱭᱟᱹᱭᱼᱟ ᱚᱠᱚᱭ ᱦᱚᱸ ᱦᱮᱠ ᱵᱟᱠᱚ ᱞᱟᱹᱭᱼᱟ ᱟᱢ ᱪᱤᱠᱟᱹᱛᱮ ᱦᱮᱠ ᱮᱢ ᱞᱟᱹᱭ ᱫᱟᱲᱮᱭᱟᱜ ᱠᱤᱧᱟᱹᱜ ᱦᱣᱟᱴᱥᱮᱯ ᱪᱮᱫ ᱞᱮᱠᱟᱛᱮ ᱦᱮᱠ ᱟᱠᱟᱱᱟ ᱟᱫᱚ ᱵᱟᱭ ᱯᱟᱹᱛᱭᱟᱹᱜ ᱠᱟᱱᱟ ᱟᱹᱰᱤ ᱡᱳᱨ ᱛᱚᱨᱠᱚᱚᱭᱮᱱᱟ ᱟᱫᱚ ᱚᱱᱟ ᱥᱤᱥᱠᱨᱤᱱ ᱥᱚᱴ ᱞᱤᱢ ᱵᱷᱮᱡᱟ ᱠᱮᱫᱮᱟᱱᱜ ᱟᱟᱜ ᱱᱚᱢᱵ ᱮᱱᱠᱷ ᱟᱫᱚᱟᱹᱛᱭᱟᱹᱣᱱᱟ ᱯᱟᱹᱛᱟᱹᱣ ᱯᱮ ᱟᱫᱚ ᱚᱱᱟ ᱡᱟᱦᱟᱸ ᱯᱨᱚᱥᱮᱥ ᱞᱤᱧ ᱞᱭᱟᱮᱭᱟ ᱞᱤᱜᱮᱞ ᱯᱨᱚᱥᱮᱥ ᱚᱱᱟ ᱠᱟᱹᱴᱤᱡ ᱯᱷᱚᱞᱳ ᱠᱮᱫ ᱛᱮ ᱟᱨ ᱡᱟ ᱡᱟᱭᱦᱳᱠ ᱚᱱᱟ ᱴᱟᱜ ᱨᱤᱠᱟᱵᱚᱨ ᱨᱩᱣᱟᱹᱲ ᱮᱱᱟ ᱟᱨ ᱟᱡᱟᱜ ᱢᱤᱥᱦᱤᱭᱩᱡᱽ ᱠᱷᱚᱱ ᱠᱟᱹᱴᱤᱡ ᱵᱚᱱᱫᱚᱭᱮᱱᱟ ᱪᱤᱠᱟᱛᱮ ᱱᱚᱝᱠᱟ ᱱᱚᱝᱠᱟ ᱢᱤᱥᱦᱤᱭᱩᱡᱽ ᱦᱩᱭᱩᱜᱼᱟ ᱡᱟᱦᱟᱸ ᱨᱮ ᱟᱵᱤᱱ ᱦᱤᱡᱩᱜ ᱠᱟᱱ ᱥᱚᱢᱚᱭ ᱨᱮ ᱟᱵᱤᱱ ᱪᱮᱛᱟᱱ ᱨᱮ ᱯᱩᱞᱤᱥ ᱠᱮᱥ ᱠᱚ ᱮᱢᱟᱱ ᱛᱮᱢᱟᱱ ᱦᱩᱭ ᱫᱟᱲᱮᱭᱟᱜᱼᱟ
ᱦᱳᱭ ᱦᱳᱭᱳᱭ ᱚᱱᱟᱱᱟ ᱜᱮᱛ
ᱟᱪᱷᱟ ᱚᱱᱟ ᱱᱚᱢᱵᱚᱨ ᱛᱮ ᱪᱮᱫ ᱮ ᱵᱷᱮᱡᱟᱟᱭ ᱠᱟᱱᱟ ᱪᱮᱫ ᱮ ᱪᱤᱠᱟᱹᱭ ᱫ ᱮᱱᱠᱷᱟᱱ ᱟᱵᱱᱟᱜ ᱚᱱᱟ ᱱᱚᱢᱵᱚᱨ ᱠᱚ ᱥᱟᱵᱟ ᱥᱮ
ᱦᱮᱸ ᱛᱟᱯᱚᱨ ᱦᱸ ᱚᱱᱮᱠ ᱨᱚᱠᱚᱢ ᱠᱚ ᱦᱮᱸᱠ ᱮᱫᱟ ᱢᱟᱱᱮ ᱢᱤᱫᱴᱮᱱ ᱞᱤᱝᱠ ᱡᱚᱫᱤ ᱦᱤᱡᱩᱜ ᱠᱟᱱᱟ ᱞᱤᱝᱠ ᱚᱛᱟᱣ ᱥᱮᱜᱮ ᱥᱮᱤ ᱦᱮᱠᱚᱜ ᱠᱟᱱᱟ ᱯᱷᱳᱱ ᱥᱮ ᱰᱟᱴᱟ ᱪᱟᱞᱟᱜ ᱠᱟᱱᱟ ᱥᱮ ᱮᱠᱟᱩᱱᱴ ᱡᱟᱦᱟᱸ ᱛᱤᱱᱟᱹᱜ ᱠᱟᱣᱴᱤ ᱠᱩ ᱢᱮᱱᱟᱜ ᱪᱟᱞᱟᱜ ᱠᱟᱱᱟ ᱠᱷᱟᱞᱤᱝᱠ ᱨᱮ ᱚᱛᱟ ᱞᱮᱠᱷᱟᱡ ᱜᱮ ᱢᱟᱱᱮ ᱪᱮᱫ ᱞᱮᱠᱟ ᱢᱟᱱᱮ ᱢᱳᱵᱟᱭᱤᱞ ᱢᱟᱫᱽᱫᱷᱚᱢ ᱛᱮᱜᱮ ᱥᱮ ᱡᱟᱦᱟᱸᱱᱟᱜ ᱡᱟᱦᱟᱱᱟᱜ ᱠᱚᱢᱯᱤᱭᱩᱴᱟᱨ ᱢᱟᱫᱽᱫᱷᱚᱢ ᱛᱮᱜᱮ ᱢᱟᱱᱮ ᱪᱮᱫᱠᱟ ᱠᱚ ᱵᱮᱱᱟᱣ ᱟᱠᱟᱫᱟ ᱚᱱᱟ ᱞᱤᱝᱠ ᱠᱚ ᱪᱮᱫ ᱞᱮᱠᱟ ᱛᱤᱱᱟᱹᱜᱴᱟ ᱢᱟᱱᱮ
ᱠᱟᱹᱴᱤᱡ ᱢᱟᱨᱟᱝ ᱵᱚᱦᱚᱜ ᱨᱮ ᱪᱮᱫ ᱞᱮᱠᱟ ᱚᱱᱟ ᱱᱚᱞᱮᱡᱽ ᱡᱟᱠᱮ ᱵᱚᱞᱮ ᱜᱮᱭᱟᱱ ᱡᱮ ᱩᱱᱠᱩ ᱚᱱᱠᱟ ᱠᱚ ᱠᱚᱨᱟᱣ ᱫᱟ ᱛᱚ ᱛᱤᱱᱟᱹᱜ ᱞᱟᱹᱴᱩ ᱞᱟᱹᱴᱩ ᱚᱱᱟᱦᱚᱸ ᱟᱨ ᱩᱱᱠᱩ ᱦᱚᱲ ᱥᱟᱵ ᱦᱚᱸ ᱵᱟᱝᱠᱚ ᱥᱟᱵ ᱫᱟᱲᱮᱠᱚ ᱛᱟᱦᱮᱸᱱ
ᱵᱟᱝᱟ ᱮᱠᱫᱚᱢ ᱦᱚᱣᱟᱴᱥᱮᱯ ᱢᱟᱫᱽᱫᱷᱚᱢ ᱛᱮᱫᱚ ᱵᱟᱝᱵᱚᱱ ᱥᱟᱵ ᱫᱟᱲᱮᱼᱟ ᱥᱮ ᱴᱨᱮᱠ ᱨᱤᱭᱮᱞ ᱴᱤᱢ ᱰᱟ ᱠᱚ ᱴᱨᱮᱠ ᱩᱩ ᱫᱮᱭᱟᱜᱟ ᱡ ᱚᱠᱟ ᱠᱷᱚᱱᱠᱟ ᱟᱭ ᱯᱤ ᱮᱰᱨᱮᱥ ᱛᱮ ᱪᱮᱫ ᱦᱚᱸ ᱵᱟᱭᱰᱩᱠᱼᱟ ᱚᱣᱟᱥ ᱥᱮᱵ ᱴᱮᱞᱤᱜᱨᱟᱢ ᱚᱱᱟ ᱠᱷᱛᱤᱨ ᱣᱟᱴᱥᱮᱯ ᱟᱨ ᱴᱮᱞᱤᱜᱨᱟᱢ ᱡᱟᱦᱟᱸᱭ ᱠᱚ ᱦᱣᱟᱴᱥᱮᱯ ᱨᱮᱫᱚ ᱮᱱᱛᱮ ᱨᱮᱦᱚ ᱸ ᱥᱤᱠᱩᱨᱤᱴᱤ ᱢᱮᱱᱟᱜ ᱟ ᱢᱮᱱᱠᱷᱟᱱ ᱴᱮᱞᱤᱜᱨᱟᱢ ᱨᱮᱫᱚ ᱟᱨᱦᱚᱸ ᱛᱮᱫ ᱜᱮ ᱡᱟᱹᱥᱛᱤ ᱴᱮᱞᱤᱜᱨᱟᱢ ᱨᱮᱜᱮ ᱚᱱᱟ ᱠᱷᱛᱤᱨ ᱟᱹᱰᱤ ᱠᱤᱪᱷᱩ ᱦᱟᱱᱟ ᱱᱟᱣᱟ ᱡᱤᱱᱤᱥ ᱪᱟᱯᱟᱞᱚᱜᱼᱟᱯᱮᱢᱚᱜᱼᱟ ᱵᱟᱠᱚ ᱴᱷᱤᱠᱟᱹ ᱫᱟᱲᱮᱭᱟᱜᱼᱟ ᱵᱟᱝ ᱴᱨᱮᱠᱚᱜᱼᱟ ᱚᱱᱟ ᱠᱷᱟᱹᱛᱤᱨ ᱛᱮᱜᱮᱮ ᱱᱤᱛ ᱟᱵᱚ ᱤᱱᱰᱤᱭᱟ ᱴᱮᱞᱤᱜᱨᱟᱢ ᱠᱚ ᱵᱮᱱᱴ ᱟᱠᱟᱫᱼᱟ
ᱠᱷᱟᱥ ᱠᱟᱛᱮ ᱱᱤᱭᱟᱹᱚᱛ ᱛᱮ ᱵᱮᱱᱰ ᱠᱟᱱᱟ ᱱᱚᱜᱼᱚᱭ ᱟᱫᱚ ᱠᱷᱮᱛ ᱚᱱᱟ ᱠᱚᱫᱚ ᱱᱤᱭᱟᱹ ᱫᱚ ᱢᱮᱱ ᱵᱟᱝ ᱜᱟᱱᱚᱜᱼᱟ ᱱᱤᱭᱟᱹ ᱫᱚ ᱨᱩᱞ ᱵᱟᱨᱦᱮᱜᱼᱟ ᱟᱪᱪᱷᱟ ᱛᱚ ᱟᱨ ᱢᱤᱫᱴᱮᱱ ᱠᱩᱞᱤᱞᱮᱵᱷᱮᱱ ᱜᱤ ᱛᱮᱦᱤᱧ ᱚᱞᱚᱜ ᱯᱟᱲᱦᱟᱜ ᱟᱵᱚ ᱱᱚᱜᱼᱚᱭ ᱡᱮ ᱥᱟᱱᱛᱟᱞ ᱥᱚᱢᱟᱡᱽ ᱛᱤᱱᱟᱹᱜ ᱴᱟᱜ ᱠᱚ ᱞᱟᱦᱟᱣ ᱟᱠᱟᱱᱟ ᱥᱮ ᱚᱞᱚᱜ ᱯᱟᱲᱦᱟᱜ ᱫᱤᱠ ᱫᱤᱭᱮ ᱛᱤᱱᱟᱹᱜ ᱴᱟ ᱠᱚ ᱞᱟᱦᱟᱜ ᱠᱟᱱᱟ ᱠᱟᱹᱴᱤᱡ ᱚᱱᱟ ᱚᱱᱟ ᱜᱮ
ᱱᱟᱯᱟ ᱟᱹᱰᱤ ᱱᱟᱯᱟᱭ ᱥᱟᱛᱟᱢ ᱜᱮ ᱦᱮᱸ ᱥᱮ ᱡᱟᱦᱟᱸ ᱧᱮᱞᱚᱜ ᱠᱟᱱᱟ ᱚᱱᱟ ᱠᱟᱛᱷᱟ ᱚᱱᱟ ᱠᱟᱛᱷᱟ ᱜᱮᱞᱤᱧ ᱞᱟᱹᱭ ᱮᱫᱟ ᱚᱞᱚᱜ ᱯᱟᱲᱦᱟᱣ ᱛᱮᱫᱚ ᱟᱵᱚ ᱥᱟᱱ ᱥᱟᱱᱛᱟᱲ ᱥᱟᱶᱛᱟ ᱨᱮ ᱫᱚ ᱦᱟᱸᱜ ᱱᱤᱛ ᱦᱟᱹᱵᱤᱡ ᱪᱮᱫ ᱠᱚ ᱞᱟᱹᱭ ᱟ ᱢᱤᱫ ᱯᱟᱨᱥᱮᱱᱴ ᱦᱚᱸ ᱵᱟᱝ ᱢᱮᱱᱟᱜᱼᱟ ᱡᱟᱦᱟᱸ ᱞᱮᱠᱟ ᱯᱟᱹᱦᱤᱞ ᱡᱮᱢᱚᱱ ᱛᱟᱦᱮᱸ ᱠᱟᱱᱟ ᱢᱚᱴᱟᱟᱢᱩᱴᱤ ᱤᱱᱠᱟᱹᱜᱮ ᱞᱟᱹᱭ ᱜᱟᱱᱚᱜ ᱟ ᱦᱟᱞᱠᱟ ᱯᱩᱞᱠᱟ ᱛᱮᱫ ᱦᱮᱸᱥᱮ ᱢᱮᱱᱠᱷᱟᱱ ᱢᱳᱴᱟᱢᱩᱴᱤ ᱤᱱᱠᱟᱹ ᱜᱮ ᱢᱮᱱᱟᱜᱼᱟ ᱡᱟᱭᱦᱳᱠ ᱱᱚᱜ ᱟᱵᱚᱣᱟᱜ ᱡᱱᱨᱮᱥᱚᱱ ᱟᱵᱚᱣᱟᱜ ᱡᱱᱨᱮᱥᱚᱱ ᱨᱮᱱ ᱦᱚᱲ ᱫᱚ ᱠᱟᱹᱴᱤᱡ ᱦᱟᱝ ᱠᱚ ᱚᱞ ᱯᱟᱲᱦᱟᱣ ᱧᱚᱜ ᱠᱟᱱᱟ᱾ ᱤᱱᱟᱹ ᱯᱚᱨᱮ ᱭᱩᱛ ᱡᱟᱦᱟᱸ ᱠᱚ ᱦᱤᱡᱩᱜ ᱠᱟᱱᱟ ᱟᱵᱚ ᱠᱚᱨᱮᱱ ᱠᱚ ᱟᱵᱚᱨᱮᱱ ᱵᱚᱭᱦᱟ ᱠᱚ᱾ ᱦᱩᱰᱤᱧ ᱜᱮᱭᱟ ᱠᱚ ᱱᱩᱩᱱᱩᱠᱩ ᱩᱱᱚᱣᱟᱜ ᱫᱚ ᱦᱟᱸᱜ ᱚᱞᱚᱜ ᱯᱟᱲᱦᱟᱣ ᱞᱟᱹᱭ ᱞᱮᱠᱷᱟᱱ ᱫᱚ ᱮᱠᱟᱞᱜᱮ ᱦᱟᱸᱜ ᱡᱤᱨᱚ ᱟᱠᱟᱱᱟ ᱟᱞᱮ ᱱᱚᱛᱮ ᱜᱚᱴᱟᱜᱮᱧ ᱧᱮᱞ ᱵᱟᱲᱟ ᱠᱮᱫᱟ᱾ ᱱᱤᱛ ᱫᱚ ᱦᱟᱸᱜ ᱟᱵᱚᱨᱮᱱ ᱭᱩᱛ ᱠᱚᱲᱟ ᱜᱤᱫᱽᱨᱟᱹ ᱠᱚᱫᱚ ᱢᱮᱱᱟᱜ ᱠᱚᱣᱟ ᱦᱟᱸᱜ ᱞᱤᱧ ᱞᱟᱹᱭ ᱠᱟᱜ ᱠᱟᱱᱟ ᱵᱚᱞ ᱛᱷᱤᱭᱟᱹ ᱨᱮ ᱢᱮᱱᱟᱜ ᱠᱚᱣᱟ ᱦᱟᱺᱰᱤ ᱧᱩ ᱨᱮ ᱢᱮᱱᱟᱜ ᱠᱚᱣᱟ ᱛᱟᱯᱚᱨᱮ ᱵᱟᱹᱦᱩ ᱵᱷᱩᱞᱳ ᱨᱮ ᱢᱮᱱᱟᱜ ᱠᱚᱣᱟ᱾ ᱱᱮᱜᱼ ᱱᱤᱭᱟᱹ ᱯᱮᱭᱟ ᱠᱟᱹᱡᱤ ᱱᱤᱛᱚᱜ ᱟᱸᱡᱚᱢᱚᱜ ᱠᱟᱱᱟ᱾ ᱠᱞᱤᱭᱟᱨ ᱦᱚᱸ ᱞᱟᱹᱭᱫᱟᱞᱤᱧ ᱟᱵᱚᱨᱮᱱ ᱠᱚᱲᱟ ᱜᱤᱫᱽᱨᱟᱹ ᱠᱚᱫᱚ ᱱᱤᱛᱚᱜ ᱫᱚ ᱯᱮᱭᱟ ᱠᱟᱹᱢᱤ ᱨᱮ ᱵᱮᱥᱛᱚ ᱢᱮᱱᱟᱜ ᱟᱠᱟᱫ ᱠᱚᱣᱟ ᱦᱮᱸᱥᱮ ᱚᱞ ᱯᱟᱲᱦᱟᱣ ᱨᱮᱫᱚ ᱵᱟᱝ-ᱟ ᱯᱨᱚᱛᱷᱚᱢ ᱠᱟᱹᱢᱤ ᱦᱩᱭᱩᱜ ᱠᱟᱱᱟ ᱯᱷᱩᱴᱵᱚᱞ ᱮᱱᱮᱡ ᱫᱚᱥᱟᱨ ᱠᱟᱹᱢᱤ ᱦᱩᱭᱩᱜ ᱠᱟᱱᱟ ᱦᱟᱺᱰᱤ ᱯᱟᱹᱨᱣᱟᱹ ᱧᱩ ᱛᱮᱥᱟᱨ ᱠᱟᱹᱢᱤ ᱦᱩᱭᱩᱜ ᱠᱟᱱᱟ ᱵᱟᱹᱦᱩ ᱵᱷᱩᱞᱟᱹᱣ ᱥᱮ ᱠᱩᱲᱤ ᱯᱚᱴᱟᱣ ᱱᱼᱚ ᱱᱚᱣᱟ ᱡᱤᱱᱤᱥ ᱠᱚᱨᱮ ᱢᱮᱱᱟᱜ ᱟᱠᱟᱫ ᱠᱚᱣᱟ ᱱᱚᱣᱟ ᱥᱟᱹᱨᱤ ᱠᱟᱛᱷᱟ ᱠᱟᱱᱟ᱾ ᱟᱨ ᱱᱚᱣᱟ ᱟᱵᱚᱣᱟᱜ ᱥᱚᱢᱟᱡ ᱨᱮ ᱢᱤᱫᱴᱟᱝ ᱱᱤᱛᱚᱜ ᱱᱚᱝᱠᱟ ᱢᱟᱱᱮ ᱛᱚᱞ ᱤᱫᱤᱜ ᱠᱟᱱᱟ ᱱᱤᱭᱚᱢ ᱞᱮᱠᱟ ᱢᱤᱫᱴᱟᱝ ᱛᱚᱞ ᱤᱫᱤᱜ ᱠᱟᱱᱟ ᱦᱤᱡᱩᱜ ᱠᱟᱱ ᱦᱚᱲ ᱪᱮᱫ ᱮ ᱡᱟᱝ ᱠᱟᱱᱟ ᱦᱤᱡᱩᱜ ᱡᱟᱦᱟᱸᱭ ᱦᱟᱸᱜ ᱠᱟᱹᱴᱤᱡ ᱜᱤᱫᱽᱨᱟᱹ ᱩᱱᱤ ᱧᱮᱞᱮᱫ ᱟᱭ ᱤᱧ ᱠᱷᱚᱱ ᱥᱮᱬᱟ ᱠᱚᱫᱚ ᱱᱚᱝᱠᱟ ᱠᱚ ᱠᱟᱹᱢᱤ ᱠᱟᱱᱟ ᱮᱱᱠᱷᱟᱱ ᱩᱱᱤᱭᱟᱜ ᱦᱚᱸ ᱢᱟᱭᱤᱰ ᱥᱮᱴ ᱚᱱᱟ ᱠᱚ ᱛᱮᱭᱟᱨᱚᱜ ᱠᱟᱱ ᱛᱟᱭᱟ ᱟᱨ ᱱᱚᱜᱼᱚ ᱱᱚᱣᱟ ᱠᱷᱟᱹᱛᱤᱨ ᱛᱮᱜᱮ ᱟᱵᱚ ᱫᱚ ᱚᱞ ᱯᱟᱲᱦᱟᱣ ᱨᱮᱫᱚ ᱡᱷᱲᱟᱝ ᱡᱷᱮᱲᱟᱝ ᱪᱟᱵᱟ ᱟᱠᱟᱱᱟ ᱟᱵᱤᱱ ᱡᱚᱛᱚ ᱟᱛᱳ ᱨᱮᱜᱮ ᱱᱤᱛᱚᱜ ᱵᱤᱱ ᱧᱮᱞᱟ ᱢᱮᱠᱥᱤᱢᱟᱢ ᱟᱛᱳ ᱨᱮ ᱚᱞ ᱯᱟᱲᱦᱟᱣ ᱜᱤᱫᱽᱨᱟᱹ ᱫᱚ ᱟᱹᱰᱤ ᱠᱚᱢ
ᱦ ᱟ. ᱰᱤ ᱠᱚᱢ ᱢᱚᱸᱡᱽ ᱜᱮᱵᱮᱱ ᱞᱟᱹᱭ ᱠᱮᱫᱟ ᱦᱮᱸ ᱚᱱᱠᱟᱜᱮ ᱦᱩᱭᱩᱜ ᱠᱟᱱᱟ ᱥᱩᱯ ᱡᱟᱭᱜᱟ ᱞᱮᱠᱟ ᱜᱮ ᱟᱫᱚ ᱱᱮᱛᱟᱨ ᱚᱱᱮ ᱫᱟᱬᱟᱱ ᱠᱟᱱᱟ ᱠᱚ ᱱᱟᱭᱤᱴ ᱯᱨᱳᱜᱨᱟᱢ ᱠᱚ ᱚᱱᱟᱛᱮ ᱟᱨᱚ ᱵᱟᱝ ᱡᱟᱦᱟᱸ ᱚᱞᱚᱜ ᱯᱟᱲᱦᱟᱜ ᱫᱤᱠ ᱫᱮ ᱡᱟᱦᱟᱸ ᱞᱟᱦᱟ ᱫᱚᱨᱠᱟᱨ ᱡᱟᱦᱟᱸ ᱛᱤᱱᱟᱹᱜ ᱚᱱᱟᱛᱮ ᱵᱟᱝ ᱧᱮᱞᱚᱜ ᱠᱟᱱᱟ ᱩᱱᱠᱩᱣᱟᱜ ᱠᱟᱛᱷᱟ ᱠᱟᱞᱪᱟᱨ ᱫᱚ ᱟᱹᱲᱤᱭᱟᱹᱜ ᱠᱟᱱᱟ ᱥᱮ ᱵᱲᱤᱡᱚᱜ ᱠᱟᱱᱟ ᱮᱵᱟᱨᱮ ᱩᱱᱠᱩ ᱮᱢᱚᱱ ᱦᱚᱲ ᱥᱟᱛᱮ ᱠᱚ ᱜᱟᱛᱮᱜ ᱠᱟᱱᱟ ᱩᱱᱠᱩ ᱦᱚᱸᱠᱚ ᱚᱸᱰᱮ ᱯᱨᱳᱜᱨᱟᱢ ᱨᱮᱠᱚ ᱪᱟᱞᱟᱜ ᱠᱟᱱᱟ ᱥᱚᱵ ᱨᱚᱠᱚᱢ ᱜᱤᱫᱽᱨᱟᱹ ᱠᱚ ᱯᱨᱳᱜᱨᱟᱢ ᱨᱮᱠᱚ ᱪᱟᱞᱟᱜ ᱠᱟᱱᱟ ᱟᱫᱚ ᱟᱠᱚ ᱟᱠᱚ ᱟᱠᱚ ᱠᱚ ᱧᱟᱯᱟᱢᱚᱜ ᱠᱟᱱᱟ ᱩᱱᱤ ᱡᱮ ᱯᱨᱳᱜᱨᱟᱢ ᱨᱮ ᱪᱟᱞᱟᱜ ᱠᱟᱱᱟ ᱩᱱᱤ ᱥᱟᱛᱮ ᱨᱚᱲ ᱨᱚᱲ ᱵᱟᱲᱟᱭ ᱩᱱᱤ ᱥᱟᱛᱮ ᱮᱵᱟᱨᱮ ᱵᱟᱱᱟ ᱦᱚᱲᱟᱜ ᱦᱩᱫᱤᱥ ᱫᱚ ᱢᱤᱞᱟᱹᱜ ᱠᱟᱱᱟ ᱥᱮ ᱟᱨ ᱢᱤᱫᱴᱟᱝ ᱵᱷᱟᱜᱤ ᱚᱞᱚᱜ ᱯᱟᱲᱦᱟᱣ ᱜᱤᱫᱽᱨᱟᱹ ᱫᱚ ᱚᱱᱟ ᱠᱚᱫᱚ ᱡᱚᱞᱫᱤ ᱵᱟᱭ ᱪᱟᱞᱟᱜᱼᱟ ᱟᱨ ᱪᱟᱞᱟᱜ ᱨᱮᱦᱚᱸ ᱚᱱᱠᱟᱱ ᱠᱚ ᱡᱚᱞᱫᱤ ᱵᱟᱭ ᱜᱟᱛᱮ ᱦᱚᱚᱫ ᱩᱱᱤ ᱦᱮᱸ ᱵᱟᱨᱦᱮ ᱠᱷᱚᱱᱚᱡ ᱥᱟᱺᱜᱤᱧ ᱠᱷᱚᱱ ᱧᱮᱞ ᱵᱟᱲᱟ ᱠᱮᱫᱟᱭ᱾ ᱦ ᱧᱩ ᱧᱩ ᱵᱟᱞᱟ ᱜᱤᱫᱽᱨᱟᱹ ᱥᱟᱛᱮ ᱫᱚ ᱵᱟᱭ ᱛᱟᱦᱮᱱᱟ ᱥᱮ ᱥᱮ ᱠᱩᱲᱤ ᱯᱤᱪᱷᱚᱱ ᱨᱮ ᱧᱤᱨ ᱵᱟᱲᱟ ᱞᱮᱠᱟ ᱚᱱᱠᱟᱱ ᱠᱚ ᱜᱤᱫᱽᱨᱟᱹ ᱥᱟᱛᱮ ᱫᱚ ᱵᱟᱭ ᱛᱟᱦᱮᱱᱟ᱾ ᱛᱚ ᱚᱱᱟ ᱠᱩ ᱚᱱᱠᱟ ᱠᱚ ᱮᱵᱟᱨᱮ ᱜᱟᱛᱮᱜ ᱠᱟᱱᱟ ᱠᱚ ᱜᱟᱛᱮ ᱠᱟᱨᱚᱱ ᱛᱮ ᱮᱠ ᱫᱩᱥᱨᱮ ᱠᱚ ᱞᱟᱹᱭ ᱡᱚᱱᱚᱜ ᱠᱟᱱᱟ ᱡᱮ ᱱᱚᱝᱠᱟ ᱥᱮ ᱚᱱᱠᱟ᱾ ᱚᱱᱟ ᱛᱮᱜᱮ ᱟᱨᱚ ᱢᱟᱱᱮ ᱟᱵᱚᱣᱟᱜ ᱡᱟᱦᱟᱸ ᱚᱞᱚᱜ ᱯᱟᱲᱦᱟᱜ ᱫᱤᱠ ᱫᱤᱭᱮ ᱡᱟᱦᱟᱸ ᱞᱟᱦᱟ ᱫᱚᱨᱠᱟᱨ ᱚᱱᱟ ᱠᱟᱹᱴᱤᱡ ᱟᱫᱚ
ᱛᱟᱭᱚᱢ ᱨᱮ ᱢᱮᱱᱟᱜᱼᱟ ᱦᱳᱭ ᱱᱚᱣᱟ ᱫᱚ ᱮᱠᱟᱞ ᱥᱟᱹᱨᱤ ᱠᱟᱛᱷᱟ ᱜᱮ ᱱᱚᱜᱼᱚᱭ ᱟᱹᱞᱤᱧ ᱦᱚᱸ ᱰᱤᱥᱴᱤᱠ ᱞᱤᱜᱟᱞ ᱥᱟᱨᱵᱷᱤᱥ ᱚᱛᱷᱚᱨᱤᱴᱤᱡ ᱨᱮᱞᱤ ᱥᱟᱨᱵᱷᱤᱥ ᱮᱼᱟ᱾ ᱟᱫᱚ ᱚᱸᱰᱮ ᱟᱞᱤᱧᱟᱜ ᱢᱤᱫ ᱥᱮᱨᱢᱟ ᱨᱮ ᱞᱚᱜᱽ ᱵᱷᱟᱜᱽ ᱛᱤᱨᱤᱥ ᱪᱟᱞᱞᱤᱥᱴᱤ ᱪᱟᱭᱤᱞᱰ ᱢᱮᱨᱮᱡᱽ ᱢᱮᱱᱫᱚ ᱵᱟᱞᱤ ᱵᱤᱵᱷᱟᱜᱽ ᱠᱮᱥ ᱞᱤᱧ ᱦᱮᱱᱰᱮᱞᱮᱫᱼᱟ ᱯᱨᱚᱛᱛᱮᱠ ᱥᱟᱞ ᱟᱨ ᱱᱚᱣᱟ ᱫᱚ ᱟᱵᱚ ᱮᱥ ᱴᱤ ᱠᱚᱣᱟᱜ ᱜᱮ ᱚᱱᱞᱤ ᱯᱷᱚᱨ ᱮᱥ ᱴᱤ ᱥᱟᱱ ᱛᱷᱟᱞ ᱡᱚᱛᱚ ᱠᱷᱚ ᱚᱱᱠᱟ ᱱᱚᱝᱠᱟᱜ ᱠᱟᱱᱟ ᱠᱚᱢ ᱵᱚᱭᱮᱥ ᱨᱮᱠᱚ ᱵᱟᱯᱞᱟ ᱠᱚᱜ ᱠᱟᱱᱟ ᱟᱨ ᱱᱚᱣᱟ ᱠᱮᱥ ᱠᱚ ᱡᱩᱫᱤ ᱢᱮᱛᱟᱵᱤᱱ ᱯᱷᱟᱥᱟ ᱥᱮ ᱱᱚᱱ ᱮᱵᱮᱞᱮᱵᱮᱞ ᱢᱟᱱᱮ ᱵᱮᱞ ᱜᱮ ᱵᱟᱹᱪᱩᱜ ᱟᱱᱟ᱾ ᱟᱫᱚ ᱟᱵᱚᱨᱮᱱ ᱦᱚᱲ ᱵᱟᱠᱚ ᱵᱩᱡᱷᱟᱹᱣ ᱫᱟᱲᱮᱭᱟᱜ ᱠᱟᱱᱟ ᱟᱭᱳ ᱵᱟᱵᱟ ᱦᱚᱸ ᱵᱟᱠᱚ ᱵᱩᱡᱷᱟᱹᱣᱮᱫᱼᱟ ᱦᱮᱸ ᱥᱮ ᱱᱚᱜᱼᱚ ᱱᱚᱝ ᱱᱚᱝᱠᱟᱭᱮᱫ ᱠᱚᱣᱟ ᱠᱚ ᱠᱚᱢ ᱵᱚᱭᱮᱥ ᱨᱮ ᱜᱤᱫᱽᱨᱟᱹ ᱟᱵᱚᱨᱮᱱ ᱭᱩᱛ ᱠᱚ ᱱᱚᱝᱠᱟᱜ ᱠᱟᱱᱟ ᱠᱩᱲᱤ ᱜᱤᱫᱽᱨᱟᱹ ᱠᱚ ᱛᱮᱨᱚ ᱪᱳᱫᱚ ᱯᱚᱱᱫᱨᱚ ᱥᱳᱞᱳ ᱞᱟᱥᱴ ᱤᱱᱟᱹ ᱠᱷᱚᱱ ᱡᱟᱹᱥᱛᱤ ᱫᱚ ᱵᱟᱠᱚ ᱯᱟᱨᱚᱢ ᱦᱚᱪᱚᱣᱟᱜ ᱠᱟᱱᱟ ᱤᱱᱟᱹ ᱵᱷᱤᱛᱤᱨ ᱛᱮᱜᱠᱚ ᱵᱟᱯᱞᱟᱜ ᱠᱟᱱᱟ ᱟᱨ ᱠᱚᱲᱟ ᱜᱤᱫᱽᱨᱟᱹ ᱠᱚᱦᱚᱸ ᱟᱴᱷᱨᱚ ᱩᱱᱤᱥ ᱦᱩᱭᱮᱱ ᱠᱷᱟᱱ ᱜᱮ ᱵᱟᱯᱞᱟᱜ ᱠᱟᱱᱟ ᱟᱨᱦᱚᱸ ᱠᱤᱪᱷᱩ ᱠᱚᱢᱟ ᱟᱨᱦᱚᱸ ᱠᱚᱢ ᱵᱚᱭᱮᱥ ᱨᱮᱠᱚ ᱵᱟᱯᱞᱟᱜ ᱠᱟᱱᱟ᱾ ᱮᱱᱠᱷᱟᱱ ᱱᱩᱠᱩ ᱠᱚᱫᱚ ᱡᱷᱤᱛᱟᱹ ᱭᱟᱛ ᱯᱩᱨ ᱡᱩᱫᱤ ᱠᱚᱲᱟᱦ ᱟᱴᱷᱨᱚ ᱯᱟᱨᱚᱢ ᱠᱟᱱᱟᱱ ᱛᱟᱭᱟ ᱯᱚᱠᱥ ᱠᱚ ᱮᱠ ᱨ ᱷᱟᱴᱟᱜ ᱮᱠ ᱨᱮᱠᱚ ᱯᱷᱟᱥᱟᱜ ᱠᱟᱱᱟ ᱛᱮᱜᱤ ᱠᱚᱲᱟ ᱜᱤᱫᱽᱨᱟᱹ ᱦᱚᱸ ᱡᱩᱫᱤ ᱵᱚᱭᱮᱥ ᱵᱟᱝ ᱦᱩᱭᱠᱟᱱ ᱛᱟᱭᱟ ᱛᱟᱦᱚᱞᱮ ᱪᱟᱭᱤᱞᱰ ᱢᱮᱨᱮᱡᱽ ᱨᱮ ᱮᱢ ᱠᱟᱛᱮ ᱢᱺᱡᱷᱤ ᱦᱟᱲᱟᱢ ᱥᱟᱶᱛᱮ ᱮ ᱡᱷᱚᱛᱚ ᱠᱚ ᱯᱚᱥᱟᱜ ᱠᱟᱱᱟ ᱞᱟᱜ ᱵᱷᱟᱜᱽ ᱟᱹᱞᱤᱧ ᱱᱤᱛ ᱦᱟᱹᱵᱤᱡ ᱛᱮ ᱡᱚᱫᱤ ᱞᱤᱧ ᱦᱤᱥᱟᱹᱵᱽᱼᱟ ᱟᱨ ᱛᱤᱨᱤᱥᱴᱤ ᱠᱮᱥ ᱨᱮ ᱞᱚᱜ ᱵᱷᱟᱜᱽ ᱮᱠᱥᱚ ᱵᱟᱨᱚ ᱛᱮᱨᱚ ᱡᱚᱱ ᱦᱚᱲᱞᱤᱧ ᱡᱮᱞ ᱦᱚᱪᱚ ᱟᱠᱟᱫ ᱠᱚᱣᱟ
ᱦᱩᱸ ᱦᱮᱧᱸ